ᱦᱮᱞᱳ
ᱦᱮᱸ ᱟᱞᱮᱭᱟᱜ ᱨᱚᱲ ᱟᱸᱡᱚᱢᱚᱜ ᱠᱟᱱᱟ?
ᱦᱳᱭ ᱟᱸᱡᱚᱢᱚᱜ ᱠᱟᱱᱟ
ᱦᱚᱸ ᱡᱚᱦᱟᱨ ᱜᱮ
ᱦᱳᱭ ᱡᱚᱦᱟᱨ ᱡᱚᱦᱟᱨ
ᱛᱟᱦᱚᱞᱮ ᱪᱮᱫ ᱠᱚᱯᱮ ᱪᱤᱠᱟᱹ ᱵᱟᱲᱟᱭᱼᱟ ᱟᱯᱮ ᱫᱚ
ᱟᱞᱮ ᱠᱚᱫᱚ ᱚᱲᱟᱜ ᱠᱚᱨᱮ ᱜᱮ ᱱᱟᱦᱟᱸᱜ
ᱦᱩᱸ ᱛᱟᱦᱞᱮ ᱵᱟᱹᱫᱽ ᱵᱟᱹᱭᱦᱟᱹᱲ ᱠᱚᱨᱮᱫ ᱫᱚᱯᱮ ᱪᱟᱥ ᱵᱟᱲᱟᱭᱮᱜ ᱟ ᱥᱮ ᱟᱹᱣᱨᱤᱭᱟ
ᱪᱟᱥ ᱵᱟᱲᱟ ᱦᱩᱭᱩᱜ ᱠᱟᱱ ᱜᱮᱭᱟ ᱱᱟᱦᱟᱸᱜ ᱦᱩᱭ ᱫᱚ ᱟᱫᱚ ᱛᱮᱦᱮᱧ ᱫᱚ
ᱟᱯᱮ ᱥᱮᱫ ᱫᱚ ᱪᱮᱫ ᱞᱮᱠᱟ ᱡᱟᱹᱲᱤ ᱮᱫᱼᱟᱭ
ᱟᱞᱮ ᱥᱮᱫ ᱱᱚᱛᱮ ᱫᱚ ᱦᱩᱭᱩᱜ ᱠᱟᱱᱟ ᱱᱟᱦᱟᱸᱜ ᱟᱹᱣᱨᱤ ᱡᱟᱹᱲᱤᱭᱟ
ᱦᱩᱸ ᱛᱟᱦᱞᱮ ᱪᱮᱫ ᱫᱟᱜ ᱛᱮᱯᱮ ᱞᱟᱹᱭᱮᱫᱼᱟᱹᱞᱤᱧ ᱠᱤ ᱪᱮᱫ ᱫᱟᱜ ᱛᱮ ᱛᱟᱦᱚᱞᱮ ᱯᱮ ᱵᱟᱹᱫᱽ ᱵᱟᱹᱭᱦᱟᱹᱲ ᱠᱚᱨᱮ ᱯᱮ ᱪᱟᱥ ᱮᱫ ᱱᱟᱦᱟᱸᱜ
ᱱᱚ ᱤᱭᱟᱹ ᱥᱮᱨᱢᱟ ᱫᱟᱜ ᱛᱮᱜᱮ ᱱᱟᱦᱟᱸᱜ ᱪᱟᱥ ᱫᱚ ᱦᱩᱭᱩᱜ ᱠᱟᱱᱟ ᱱᱟᱦᱟᱸᱜ ᱵᱟᱨ ᱯᱮ ᱥᱚᱯᱛᱟ ᱜᱟᱱ ᱦᱩᱭᱩᱜ ᱠᱟᱱᱟ ᱱᱟᱦᱟᱸᱜ ᱟᱹᱣᱨᱤ ᱡᱷᱟᱹᱲᱤᱭᱟ
ᱛᱟᱦᱚᱞᱮ ᱫᱚ ᱨᱚᱦᱚᱭ ᱠᱚᱫᱚ ᱯᱮ ᱞᱟᱹᱭ ᱫᱟᱹᱧ ᱨᱚᱦᱚᱭ ᱠᱚᱫᱚ ᱛᱟᱦᱚᱞᱮ ᱫᱚᱯᱮ ᱢᱩᱪᱟᱹᱫ ᱵᱟᱲᱟ ᱦᱟ ᱠᱟᱜᱼᱟ
ᱦᱳᱭ ᱪᱟᱵᱟᱥᱮᱫ ᱜᱮ ᱪᱟᱞᱟᱜ ᱠᱟᱱᱟ ᱱᱟᱦᱟᱜ
ᱦᱮᱸ ᱛᱟᱦᱞᱮ ᱟᱹᱰᱤ ᱞᱚᱜᱚᱱ ᱯᱮ ᱦᱩᱭ ᱠᱮᱫ ᱟᱞᱮ ᱱᱚᱛᱮ ᱫᱚ ᱱᱟᱱᱟᱜ ᱞᱮ ᱛᱟᱭᱱᱚᱢ ᱟᱠᱟᱱᱟ ᱱᱟᱱᱟᱜ ᱱᱚᱛᱮ ᱫᱚ ᱩᱱᱟᱹᱜ ᱟᱹᱣᱨᱤ ᱡᱟᱹᱲᱤᱭᱟᱭ ᱥᱮ ᱮᱱᱠᱷᱟᱡ ᱫᱚ ᱵᱟᱹᱫᱽ ᱵᱟᱹᱭᱦᱟᱹᱲ ᱠᱚ ᱟᱹᱣᱨᱤ ᱯᱮᱨᱮᱡᱚᱜ ᱠᱷᱟᱱ ᱫᱚ ᱚᱠᱟ ᱨᱚᱦᱚᱲ ᱨᱮᱢᱟ, ᱨᱚᱦᱚᱭ ᱢᱟ ᱵᱟᱝ ᱜᱟᱱᱚᱜᱼᱟ ᱮᱱᱠᱷᱟᱡ ᱫᱚ ᱫᱟᱜ ᱨᱮᱱᱟᱜ ᱛᱟᱺᱜᱤ ᱦᱩᱭ ᱠᱟᱱᱟ ᱛᱤᱥ ᱱᱟᱦᱟᱸᱜ ᱮ ᱫᱟᱜᱟ ᱟᱨ ᱛᱤᱥ ᱨᱚᱦᱚᱭ ᱦᱩᱭᱩᱜᱼᱟ, ᱚᱱᱟᱜᱮ ᱩᱭᱦᱟᱹᱨ ᱦᱩᱭ ᱠᱟᱱᱟ ᱱᱟᱦᱟᱸᱜ
ᱦᱳᱭ
ᱦᱩᱸ ᱱᱤᱛᱚᱜ ᱫᱚ ᱪᱮᱫ ᱠᱚᱯᱮ ᱠᱟᱹᱢᱤ ᱵᱟᱲᱟᱭᱮᱫ-ᱟ ᱛᱟᱦᱚᱞᱮ ᱥᱮ ᱵᱟᱹᱫ ᱵᱟᱹᱭᱦᱟᱹᱲ ᱠᱚᱨᱮ ᱥᱮᱱᱚᱜ ᱠᱟᱱᱟ ᱯᱮ᱾
ᱵᱟᱝᱜᱮ ᱱᱤᱛᱚᱜ ᱚᱲᱟᱜ ᱥᱮᱫ ᱨᱮᱜᱮ ᱢᱮᱱᱟᱜ ᱠᱟᱜ ᱞᱤᱧ᱾ ᱜᱷᱟᱨᱚᱸᱡᱽ ᱥᱮᱫ ᱨᱮᱜᱮ᱾
ᱚᱸ ᱟ ᱞᱟᱹᱭ ᱟᱞᱤᱧ ᱠᱤ ᱪᱮᱫ ᱟᱸᱡᱚᱢᱚᱜ ᱠᱟᱱᱟ ᱠᱷᱮᱨ ᱠᱷᱮᱨ?
ᱱᱤᱛᱚᱜ ᱟᱸᱡᱚᱢᱚᱜ ᱠᱟᱱᱟ ᱚ ᱢᱚᱴᱚᱨ ᱥᱟᱰᱮ ᱠᱟᱱ ᱛᱟᱦᱮᱱᱟ᱾
ᱚᱱᱮ ᱚᱱᱟ ᱥᱟᱭᱤᱰ ᱧᱚᱜ ᱵᱮᱱ ᱪᱟᱞᱟᱜ ᱠᱷᱟᱡ ᱫᱚ, ᱵᱮᱥ ᱧᱚᱜᱚᱜ ᱠᱷᱟᱡ ᱫᱚ ᱤᱭᱟᱹ ᱨᱤᱡᱮᱴ ᱦᱚᱸ ᱫᱟᱲᱮᱭᱟᱜ-ᱟ, ᱱᱚ ᱱᱚ ᱱᱚᱭᱮᱥ ᱟᱸᱡᱚᱢ ᱛᱮ᱾
ᱚ ᱦᱳᱭ ᱦᱳᱭ ᱱᱤᱛᱚᱜᱴᱜ ᱟᱸᱡᱚᱢᱚᱜ ᱠᱟᱱᱟ ᱥᱮ?
ᱦᱚᱸ ᱱᱤᱛᱚᱜ ᱢᱚᱸᱡᱽ ᱟᱸᱡᱚᱢᱚᱜ ᱠᱟᱱᱟ ᱦᱩᱸ ᱛᱟᱦᱚᱞᱮ ᱫᱟᱠᱟ ᱠᱚᱫᱚᱯᱮ ᱡᱚᱢ ᱵᱟᱲᱟ ᱠᱮ-ᱟ?
ᱦᱳᱭ ᱡᱚᱢ ᱵᱟᱲᱟ ᱫᱚ ᱟᱹᱣᱨᱤ ᱦᱩᱭᱩᱜ-ᱟ ᱱᱟᱦᱟᱜ᱾
ᱦᱩᱸ ᱛᱟᱦᱚᱞᱮ ᱟᱯᱮ ᱫᱚ ᱚᱲᱟᱜ ᱠᱚ ᱞᱟᱹᱜᱤᱫ ᱫᱚ ᱪᱮᱫ ᱠᱚᱛᱮ ᱯᱮ ᱨᱚᱡᱽᱜᱟᱨ ᱵᱟᱲᱟᱭᱟ?
ᱨᱚᱡᱽᱜᱟᱨ ᱫᱚ ᱱᱚᱣᱟ ᱪᱟᱹᱥᱤ ᱵᱟᱹᱥᱤ ᱠᱚᱜᱮ ᱱᱟᱦᱟᱜ᱾ ᱟᱯᱮ ᱠᱚ ᱜᱮ ᱱᱟᱦᱟᱜ ᱪᱮᱫ ᱯᱮ ᱪᱤᱠᱟ ᱵᱟᱲᱟᱭᱮᱫᱟ?
ᱟᱞᱮ ᱦᱚᱸ ᱨᱳᱡᱽᱜᱟᱨ ᱫᱚ ᱪᱟᱹᱥᱤᱵᱟᱹᱥᱤ ᱜᱮ ᱦᱟᱜ, ᱟᱞᱮ ᱫᱚ ᱪᱟᱥ ᱵᱟᱲᱟᱭᱟᱞᱮ ᱟᱨ ᱟᱯᱮ ᱫᱚ ᱛᱤᱱᱟᱹᱜ ᱫᱷᱟᱣ ᱯᱮ ᱪᱟᱥᱟ ᱥᱮᱨᱢᱟ ᱨᱮ ᱢᱤᱫ ᱫᱷᱟᱣ ᱥᱮ ᱵᱟᱨ ᱫᱷᱟᱣ? ᱠᱟᱹᱴᱤᱡ ᱞᱟᱹᱭ ᱧᱚᱜ
ᱟᱞᱮ ᱫᱚ ᱱᱚᱛᱮ ᱫᱚ ᱱᱟᱦᱟᱜ ᱥᱮᱨᱢᱟ ᱨᱮ ᱵᱟᱨ ᱫᱷᱟᱣᱞᱮ ᱪᱟᱥᱟ᱾
ᱚ ᱦᱚ ᱟᱞᱮ ᱱᱚᱛᱮ ᱦᱚᱸ ᱢᱤᱫ ᱟᱞᱮ ᱱᱚᱛᱮ ᱫᱚ ᱢᱤᱫ ᱫᱷᱟᱣ ᱜᱮᱜᱮᱠᱚ ᱪᱟᱥᱟ ᱟᱨ ᱟᱞᱮ ᱱᱚᱛᱮ ᱫᱚ ᱵᱟᱹᱲᱛᱤ ᱫᱚ ᱥᱚᱵᱽᱡᱤᱠᱚ ᱪᱟᱥᱟ, ᱦᱩᱲᱩ ᱠᱷᱚᱡ ᱵᱟᱹᱲᱛᱤ ᱫᱚ, ᱚᱱᱟ ᱤᱭᱟᱹ ᱜᱚᱰᱟ ᱠᱚᱨᱮ ᱤᱭᱟᱹ ᱠᱚᱨᱮ ᱥᱚᱵᱽᱡᱤ ᱵᱤᱥᱤ ᱞᱮ ᱪᱟᱥᱟ᱾ ᱟᱨ ᱥᱚᱵᱡᱤ ᱨᱮᱫᱚ ᱠᱟᱹᱴᱤᱡ ᱚᱱᱟ ᱠᱷᱚᱡ ᱰᱷᱮᱨ ᱧᱚᱜ ᱴᱟᱠᱟ ᱯᱚᱭᱥᱟ ᱦᱩᱭᱩᱜ-ᱟ ᱪᱮᱫᱟᱜ ᱠᱤ ᱚᱱᱟ ᱫᱚ ᱢᱤᱫ ᱫᱷᱟᱣ ᱦᱩᱭᱱᱟ ᱟᱨ ᱦᱩᱭᱱᱟ ᱱᱚᱣᱟ ᱫᱚ ᱡᱚ ᱟᱨᱚᱢ ᱜᱚᱫ ᱠᱮᱫᱟ ᱟᱨᱦᱚᱸ ᱡᱚ ᱤᱫᱤᱜ ᱠᱟᱱ ᱜᱮᱭᱟ ᱱᱟᱜ᱾ ᱦᱮᱸᱥᱮ ᱛᱟᱦᱚᱞᱮ ᱟᱯᱮ ᱫᱚ ᱟᱯᱮ ᱫᱚ ᱥᱚᱵᱽᱡᱤ ᱠᱚᱫᱚ ᱯᱮ ᱪᱟᱥ ᱵᱟᱲᱟᱭᱟ ᱥᱮ ᱵᱟᱝ?
ᱥᱚᱵᱡᱤ ᱠᱚᱫᱚ ᱛᱟᱦᱮᱸ ᱵᱟᱲᱟᱭ ᱜᱮᱭᱟ ᱛᱟᱦᱮᱸ ᱫᱚ ᱛᱷᱚᱲᱟ ᱛᱷᱚᱲᱟ ᱜᱮ᱾
ᱦᱩᱸ ᱟᱯᱮ ᱫᱚ ᱟᱠᱷᱨᱤᱧ ᱵᱟᱠᱷᱨᱟ ᱥᱮ ᱚᱱᱠᱟ ᱡᱚᱢ ᱵᱟᱠᱷᱲᱟ ᱠᱷᱟᱹᱞᱤ?
ᱦᱳᱭ ᱡᱚᱢ ᱵᱟᱠᱷᱨᱟ ᱜᱮ ᱱᱟᱦᱟᱜ᱾ ᱟᱠᱷᱨᱤᱧ ᱵᱟᱠᱷᱨᱟ ᱫᱚ ᱥᱚᱵᱡᱤ ᱠᱚᱫᱚ ᱪᱟᱥ ᱫᱚ ᱵᱟᱝ ᱦᱩᱭᱩᱜ-ᱟ ᱱᱟ ᱦᱟᱜ᱾
ᱦᱚᱸ
ᱦᱳᱭ
ᱛᱟᱦᱚᱞᱮ ᱟᱯᱮ ᱦᱩᱲᱩ ᱫᱚᱯᱮ ᱪᱟᱥ ᱫᱚ ᱚᱱᱟ ᱫᱚ ᱟᱠᱷᱨᱤᱧᱟᱯᱮ ᱥᱮ ᱠᱷᱟᱹᱞᱤ ᱡᱚᱢ ᱵᱟᱠᱷᱨᱟ ᱜᱮ?
ᱦᱳᱭ ᱦᱩᱲᱩ ᱠᱷᱚᱱᱟᱜ ᱵᱟᱹᱲᱛᱤᱜ ᱜᱮᱛᱚ ᱟᱞᱮ ᱥᱮᱫ ᱢᱟ ᱟᱭᱢᱟ ᱟᱭᱢᱟ ᱜᱮ ᱦᱩᱭᱩᱜ ᱫᱚ᱾ ᱟᱫᱚ ᱵᱟᱹᱲᱛᱤᱭᱟᱜ ᱫᱚᱞᱮ ᱟᱹᱠᱷᱨᱤᱧᱟ ᱱᱟᱦᱟᱸᱜ
ᱦᱩᱸ ᱦᱮᱸ ᱟᱞᱮ ᱱᱚᱛᱮ ᱦᱚᱸ ᱟᱞᱮ ᱱᱚᱛᱮ ᱫᱚ ᱩᱱᱟᱹᱜ ᱥᱮᱬᱟ ᱵᱟᱹᱫᱽ ᱫᱚ ᱵᱟᱝ ᱠᱟᱱᱟ ᱥᱮ ᱵᱟᱹᱫᱽ ᱵᱟᱹᱭᱦᱟᱹᱲ ᱫᱚ ᱤᱱᱠᱟᱜᱞᱮ ᱠᱷᱟᱹᱞᱤ ᱡᱚᱢ ᱵᱟᱠᱷᱨᱟ ᱜᱮ᱾ ᱟᱨ ᱥᱚᱵᱽᱡᱤ ᱫᱚ ᱟᱜ ᱞᱮ ᱠᱷᱟᱹᱞᱤ ᱚᱱᱟ ᱫᱚ ᱤᱭᱟᱹ ᱞᱟᱹᱜᱤᱫ ᱠᱟᱱᱟ᱾ ᱤᱭᱟᱹ ᱟᱠᱷᱨᱤᱧ ᱞᱟᱹᱜᱤᱫ ᱜᱮ ᱩᱱᱟᱹᱜ ᱜᱟᱱ ᱪᱚᱵᱡᱤ ᱥᱚᱵᱡᱤ ᱫᱚ ᱩᱱᱟᱹᱜ ᱥᱮᱬᱟ ᱛᱮᱞᱮ ᱪᱟᱥ ᱮᱱᱠᱷᱟᱱ ᱩᱱᱟᱹᱜ ᱜᱟᱱ ᱫᱚᱞᱤᱧ ᱪᱤᱠᱟᱹᱭᱟ ᱦᱮᱸᱥᱮ? ᱮᱱᱠᱷᱟᱱ ᱫᱚ ᱚᱱᱟ ᱫᱚ ᱟᱠᱷᱨᱤᱧ ᱞᱟᱹᱜᱤᱫ ᱜᱮ ᱟᱨ ᱦᱩᱲᱩ ᱫᱚ ᱱᱟᱜ ᱠᱷᱟᱹᱞᱤ ᱡᱚᱢ ᱵᱟᱠᱷᱨᱟ ᱩᱱᱟᱹᱜ ᱥᱮᱬᱟ ᱵᱟᱞᱮ ᱪᱟᱥ ᱠᱟᱫᱟ ᱥᱮ ᱟᱨ ᱟᱯᱮ ᱫᱚ ᱠᱟᱹᱴᱤᱡ ᱥᱮᱬᱟ ᱧᱚᱜ ᱜᱮᱯᱮ ᱪᱟᱥ ᱟᱠᱟᱜ-ᱟ ᱯᱟᱞᱮ
ᱦᱳᱭ ᱦᱳᱭ
ᱦᱮᱸ
ᱚᱞᱚᱜ ᱯᱟᱲᱦᱟᱜ ᱠᱚᱫᱚ ᱛᱤᱱᱟᱹᱜ ᱦᱟᱹᱨᱤᱡ ᱵᱮᱱ
ᱦᱮᱸ ᱚᱞᱚᱜ ᱠᱚ ᱫᱚ ᱵᱷᱟᱹᱜᱤᱧ ᱦᱩᱭ ᱟᱠᱟᱱᱟ ᱱᱟᱜ ᱦᱩᱭᱱᱟ ᱯᱮ ᱵᱩᱱ ᱥᱮᱨᱢᱟ ᱱᱷᱟᱜ
ᱛᱤᱱᱟᱹᱜ ᱦᱟᱹᱨᱤᱡ‌ᱵᱤᱱ ᱚᱞ ᱟᱠᱟᱫᱟ
ᱟᱹᱞᱤᱧ ᱞᱤᱧ ᱚᱞ ᱟᱠᱟᱜᱼᱟ ᱤᱭᱟᱹ ᱤᱭᱟᱹ ᱫᱷᱟᱹᱵᱤᱡ ᱮᱱᱴᱟᱨ
ᱪᱮᱫ ᱵᱮᱱ ᱞᱟᱹᱭ ᱠᱮᱫᱟ
ᱟᱹᱞᱤᱧ ᱞᱤᱧ ᱞᱟᱹᱭᱮᱜ-ᱟ ᱟᱹᱞᱤᱧ ᱥᱮᱠᱮᱱᱰ ᱤᱭᱟᱨ ᱫᱷᱟᱹᱵᱤᱡ ᱞᱤᱧ ᱯᱟᱲᱦᱟᱣ ᱟᱠᱟᱱᱟ
ᱟᱨ ᱟᱹᱵᱤᱱ ᱫᱚ ᱥᱮ ᱯᱟᱲᱦᱟᱜ ᱠᱟᱱ ᱜᱮᱭᱟ ᱵᱤᱱ
ᱟᱹᱞᱤᱧ ᱛᱚ ᱯᱟᱲᱦᱟᱜ ᱠᱟᱱ ᱜᱮᱭᱟᱞᱤᱧ ᱯᱟᱲᱦᱟᱣ ᱫᱚ ᱱᱟᱦᱟᱸᱜ ᱦᱳᱭ
ᱦᱮᱸ
ᱟᱨ ᱟᱯᱮ ᱥᱮᱫ ᱢᱟ ᱱᱟᱦᱟᱸᱜ ᱦᱟᱴ ᱯᱟᱴᱟ ᱠᱚ ᱞᱟᱜᱟᱜ ᱜᱮᱭᱟ ᱥᱮ ᱵᱟᱝ
ᱦᱮᱸ ᱦᱟᱛ ᱯᱟᱛᱟ ᱠᱚ ᱞᱟᱜᱟᱜ ᱜᱮᱭᱟ ᱟᱞᱮ ᱥᱩᱨ ᱨᱮᱜᱮ ᱦᱚᱞᱟ ᱢᱟᱫᱷᱮᱨ ᱦᱩᱭᱱᱟ ᱵᱩᱨᱩ ᱯᱟᱛᱟ ᱟᱨ ᱱᱚᱛᱮ ᱫᱚᱯᱮ ᱟᱸᱡᱚᱢ ᱵᱟᱲᱟ ᱟᱠᱟᱜ ᱟᱥᱮ ᱵᱟᱝ ᱜᱚᱴᱟ ᱥᱤᱞᱟᱹ ᱵᱩᱨᱩ ᱯᱟᱛᱟ ᱠᱚᱫᱚ
ᱦᱚᱸ ᱨᱩ ᱯᱟᱛᱟ ᱫᱚ ᱟᱹᱞᱤᱧ ᱫᱚ ᱵᱟᱹᱞᱤᱧ ᱟᱸᱡᱚᱢ ᱠᱟᱫᱟ ᱱᱟᱦᱟᱸᱜ ᱦᱚᱭ ᱱᱟᱶᱟ ᱜᱮᱞᱤᱧ ᱟᱸᱡᱚᱢ ᱫᱟ
ᱱᱚᱛᱮ ᱟᱞᱮ ᱥᱮᱫ ᱨᱮᱜᱮ ᱢᱟᱨᱟᱝ ᱧᱚᱜ ᱦᱩᱭᱱᱟ ᱵᱩᱨᱩ ᱯᱟᱛᱟ ᱦᱟᱸᱜ ᱛᱚ ᱚᱸᱰᱮ ᱜᱮ ᱟᱞᱮ ᱫᱚᱞᱮ ᱥᱮᱱ ᱵᱟᱲᱟ ᱥᱮᱱ ᱞᱮᱱᱟ ᱦᱟᱸᱜ ᱟᱨ ᱟᱯᱮ ᱟᱯᱮ ᱠᱚᱢᱟ ᱵᱟᱯᱮ ᱦᱮᱡ ᱞᱮᱱᱟ ᱦᱟᱸᱜ ᱠᱟᱹᱴᱤᱡ ᱵᱷᱤᱲ ᱫᱚᱵᱚ ᱵᱷᱤᱲ ᱧᱚᱜ ᱞᱮᱱ ᱜᱮᱭᱟ ᱟᱨᱚ ᱠᱟᱹᱴᱤᱡ ᱫᱟᱜ ᱡᱟᱹᱲᱤ ᱠᱮᱜᱼᱟ ᱥᱮ ᱠᱟᱹᱴᱤᱡ ᱮᱱᱠᱷᱟᱡ ᱫᱚ ᱚᱱᱟ ᱠᱚᱛᱮ ᱦᱚᱲ ᱠᱚ ᱠᱚᱢ ᱵᱟᱲᱟᱭ ᱫᱟᱜ ᱡᱟᱹᱲᱤ ᱠᱷᱟᱡ ᱢᱟ ᱩᱱᱟᱹᱜ ᱮ ᱢᱚᱡᱟ ᱵᱟᱝ ᱵᱩᱡᱷᱟᱹᱜᱼᱟ ᱥᱮ ᱮᱱᱫᱚ ᱵᱷᱤᱲ ᱫᱚᱠᱚ ᱵᱷᱤᱲ ᱞᱮᱱ ᱜᱮᱭᱟ ᱩᱱᱟᱹᱜ ᱞᱮᱠᱟ ᱫᱚ ᱵᱟᱝ
ᱦᱚᱸ ᱦᱮᱸ ᱟᱨ ᱪᱤᱞᱤᱧ ᱰᱟᱦᱟᱨ ᱛᱷᱚ
ᱚ
ᱦᱳᱭ
ᱟᱨ ᱦᱟᱹᱴᱭᱟᱹ ᱠᱚ ᱞᱟᱜᱟᱣ ᱵᱟᱲᱟᱜ ᱜᱮᱭᱟ ᱥᱮ ᱥᱟ ᱵᱮᱥᱫᱟ
ᱦᱮᱸ
ᱦᱟᱹᱴᱤᱭᱟᱹ ᱵᱟᱡᱟᱨ ᱠᱚ ᱞᱟᱜᱟᱣ ᱵᱟᱲᱟᱜ ᱜᱮᱭᱟ ᱥᱮ ᱵᱟᱝ ᱱᱟᱜ ᱟᱯᱮ ᱥᱮᱫ ᱫᱚ
ᱦᱚᱸ ᱞᱟᱜᱟᱣ ᱫᱚ ᱞᱟᱜᱟᱜ ᱜᱮᱭᱟ ᱵᱟᱡᱟᱨ ᱠᱚᱫᱚ ᱟᱞᱮ ᱥᱩᱨ ᱨᱮ ᱦᱮᱸᱥᱮ ᱚᱱᱟ ᱩᱱᱟᱹᱜ ᱥᱮᱬᱟ ᱵᱟᱡᱟᱨ ᱫᱚ ᱵᱟᱝ ᱠᱟᱱᱟ ᱦᱩ ᱦᱩᱰᱤᱧ ᱧᱚᱜ ᱜᱮᱭᱟ
ᱪᱮᱫ ᱠᱚ ᱧᱟᱢᱚᱜᱼᱟ ᱦᱟᱸᱜ ᱵᱟᱡᱟᱨ ᱠᱚᱨᱮ ᱫᱚ ᱵᱟᱡᱟᱨ ᱠᱚᱨᱮ ᱫᱚ ᱱᱟᱦᱟᱸᱜ ᱪᱮᱫ ᱠᱚ
ᱚᱱᱟ ᱵᱟᱡᱟᱨ ᱠᱚᱨᱮ ᱫᱚ ᱦᱟᱸᱜ ᱫᱚᱛᱚ ᱠᱚ ᱯᱮᱱᱴ ᱠᱚ ᱤᱭᱟᱹ ᱠᱚ ᱧᱟᱢᱚᱜᱼᱟ ᱟᱨᱚ ᱴᱩᱠᱩᱡ ᱠᱚ ᱦᱟᱴᱟᱜ ᱠᱚ ᱟᱨᱚ ᱟᱭᱢᱟ ᱟᱭᱢᱟ ᱪᱮᱫ ᱧᱩᱛᱩᱢ ᱵᱟᱞᱤᱧ ᱫᱟᱲᱮᱣᱟᱜ ᱡᱚᱛᱚᱣᱟᱜ ᱞᱮᱠᱟᱜᱮ ᱧᱟᱢᱚᱜᱼᱟ ᱚᱱᱠᱟ ᱛᱩᱢᱫᱟᱜ ᱴᱟᱢᱟᱠ ᱠᱚᱫᱚ ᱚᱱᱟ ᱠᱚᱫᱚ ᱵᱟᱝ ᱧᱟᱢᱚᱜᱼᱟ ᱤᱱᱟᱹ ᱠᱚᱫᱚ ᱧᱟᱢᱚᱜ ᱜᱮᱭᱟ ᱥᱚᱵᱽᱡᱤ ᱠᱚ ᱫᱚᱛᱚ ᱯᱮᱱᱰ ᱠᱚ
ᱫᱟᱞᱤᱧ ᱡᱤᱞ ᱠᱚ ᱧᱟᱢᱚᱜ ᱜᱮᱭᱟ
ᱦᱚᱸ ᱡᱤᱞ ᱠᱚ ᱧᱟᱢᱚᱜ ᱜᱮᱭᱟ
ᱥᱩᱠ
ᱦᱚᱸ ᱡᱤᱞ ᱠᱚ ᱧᱟᱢᱚᱜ ᱦᱚᱸ ᱥᱩᱠᱨᱤ ᱡᱤᱞ ᱠᱚ ᱧᱟᱢᱚᱜ ᱜᱮᱭᱟ ᱥᱩᱠᱨᱤ ᱡᱤᱞ ᱠᱟᱹᱥᱤ ᱡᱤᱞ ᱟᱨᱦᱚᱸ ᱢᱮᱨᱚᱢ ᱡᱤᱞ ᱠᱚ ᱟᱨᱦᱚᱸ ᱢᱮᱱᱟᱜ ᱜᱮᱭᱟ ᱟᱯᱮ ᱥᱮᱫ ᱫᱚ ᱛᱟᱦᱚᱞᱮ ᱚᱱᱛᱮ ᱨᱮ ᱢᱟᱨᱟᱝ ᱧᱚᱜ ᱵᱟᱦᱟᱴ ᱫᱚ ᱞᱟᱜᱟᱜ ᱟᱥᱮ ᱵᱟᱝ
ᱪᱮ ᱵᱮᱱ ᱢᱮᱱᱮᱫᱼᱟ
ᱞᱟᱹᱭᱟᱞᱤᱧ ᱠᱮ ᱟᱯᱮ ᱥᱮᱫ ᱫᱚ ᱚᱱᱛᱮ ᱛᱟᱦᱚᱞᱮ ᱵᱚᱞᱚᱲ ᱫᱚ ᱞᱟᱜᱟᱜ ᱟᱥᱮ ᱵᱟᱝ
ᱵᱟᱡᱟᱨ ᱦᱟ. ᱴᱤᱭᱟ. ᱥᱚᱯᱛᱟᱨᱮ ᱢᱤᱫ ᱫᱷᱟᱣ ᱞᱟᱜᱟᱜ ᱜᱮᱭᱟ
ᱦᱚᱸ
ᱥᱚᱯᱛᱟᱨᱮ ᱢᱤᱫ ᱫᱷᱟᱣ ᱞᱟᱜᱟᱜ ᱜᱮᱭᱟ ᱦᱟᱹᱴᱭᱟᱹ ᱫᱚ ᱱᱟᱦᱜ ᱟᱵᱚ ᱥᱮᱫ ᱫᱚ ᱦᱚᱸ
ᱞᱟᱹᱭ ᱟᱹᱧ ᱠᱤ ᱪᱮᱫ ᱥᱟᱲᱮ ᱠᱟᱱᱟ ᱪᱷᱮᱨ ᱪᱷᱮᱨ ᱞᱟᱹᱭᱮᱜᱼᱟᱞᱤᱧ ᱠᱤ ᱪᱮᱫ ᱟᱸᱡᱚᱢᱚᱜ ᱠᱟᱱᱟ ᱪᱷᱮᱨ ᱪᱷᱮᱨ ᱚᱱᱮ ᱱᱚᱭᱟᱥ ᱟᱡᱚᱢᱚᱜ ᱠᱟᱱ ᱛᱟᱹᱵᱤᱱ ᱫᱚ
ᱚ ᱪᱮᱸᱬᱮ ᱨᱟᱜ ᱮᱭᱟ ᱛᱚ
ᱚ
ᱢᱮᱱᱫᱟᱞᱤᱧ ᱥᱚᱯᱛᱟᱦᱚ ᱨᱮ ᱢᱤᱫ ᱫᱷᱟᱣ ᱞᱟᱜᱟᱜ ᱟᱛᱚ ᱫᱤᱭᱮ ᱡᱚᱢᱚᱠ ᱜᱮ ᱦᱩᱭᱩᱜ-ᱟ ᱱᱟᱦᱟᱜ ᱦᱟᱹᱴᱤᱭᱟ‌. ᱠᱷᱚᱱ ᱦᱚᱸ
ᱦᱩᱸ ᱱᱚᱛᱮ ᱟᱞᱮ ᱥᱚᱯᱛᱟᱨᱮ ᱨᱮᱜᱮ ᱞᱟᱜᱟᱜ-ᱟ ᱢᱤᱫ ᱫᱤᱱ ᱦᱟᱸᱜ ᱟᱨ ᱚᱸᱰᱮ ᱫᱚ ᱡᱚᱛᱚ ᱞᱮᱠᱟᱱ ᱥᱟᱢᱟᱱ ᱜᱮ ᱧᱟᱢᱚᱜ-ᱟ ᱡᱟᱦᱟᱸ ᱞᱟᱹᱠᱛᱤ ᱞᱟᱹᱜᱤᱱ ᱱᱟᱦ ᱡᱟᱦᱟᱸ ᱞᱮᱠᱟᱱᱟᱜ ᱥᱟᱢᱟᱱ ᱫᱚ ᱧᱟᱢᱚᱜ ᱜᱮᱭᱟ ᱦᱮᱸ ᱟᱪᱟᱞ ᱟᱞᱮ ᱟᱯᱮ ᱪᱮᱫ ᱞᱮᱠᱟ ᱠᱚᱛᱮ ᱯᱮ ᱨᱳᱡᱽᱜᱟᱨ ᱵᱟᱲᱟᱭᱟ
ᱨᱳᱡᱽᱜᱟᱨ ᱫᱚ ᱱᱤᱭᱟ. ᱪᱟᱹᱥᱤ ᱵᱟᱥᱤ ᱠᱚᱜᱮ ᱱᱟᱦᱟᱜ ᱰᱤᱯᱮᱱᱰ ᱫᱚ ᱢᱮᱱᱟᱜ-ᱟ ᱪᱟᱹᱥᱤ ᱵᱟᱹᱥᱤ ᱠᱩᱨᱤ ᱜᱮ ᱩᱱᱠᱩ ᱫᱚ ᱱᱟᱦᱟᱜ
ᱦᱩᱸ
ᱟᱞᱮ ᱦᱤᱥᱟ. ᱵ ᱠᱚᱦᱚ ᱩᱱᱟᱹᱜ ᱚᱱᱟ ᱤᱭᱟᱹ ᱱᱟᱜ ᱪᱟᱹᱥᱤ ᱵᱟᱹᱥᱤ ᱠᱚᱜᱮ ᱱᱟᱜ
ᱢᱮᱱᱮᱫ ᱛᱟᱦᱮᱱᱟᱞᱤᱧ ᱟᱹᱵᱤᱱ ᱫᱚ ᱟᱹᱛᱩ ᱯᱟᱲᱟ ᱨᱮ ᱢᱮᱱᱟᱜ ᱵᱤᱱᱟ
ᱟᱨᱦᱚᱸ ᱱᱩᱭᱮᱡ ᱟᱸᱡᱚᱢᱚᱜ ᱠᱟᱱ ᱛᱟᱵᱮᱱᱟ ᱟᱹᱰᱤ ᱨᱟᱜᱤ ᱨᱮᱜᱤ
ᱵᱟᱹᱞᱤᱧ ᱵᱩᱡ ᱫᱟ ᱪᱮᱫ ᱟᱸᱡᱚᱢᱚᱜ ᱠᱟᱱᱟ
ᱟᱸᱡᱚᱢᱚᱜ ᱠᱟᱱᱟ ᱟᱹᱰᱤ ᱨᱟᱹᱜᱤ ᱨᱟᱜᱤ ᱜᱮ ᱪᱷᱮᱨ ᱪᱷᱮᱨ ᱪᱷᱮᱨ ᱪᱷᱮᱨ ᱱᱤᱛᱚᱜ ᱵᱟᱝ ᱟᱸᱚᱢᱚᱜ ᱠᱟᱱᱟ
ᱦᱮᱸ ᱟᱹᱞᱤᱧ ᱞᱤᱧ ᱢᱮᱱᱮᱫᱼᱟ ᱟᱹᱵᱤᱱ ᱫᱚ ᱟ. ᱛᱩ ᱯᱟᱲᱟ ᱨᱮᱜᱮ ᱢᱮᱱᱟᱜ ᱵᱤᱱᱟ ᱥᱮ ᱡᱟᱦᱟᱸ ᱴᱟᱣᱩᱱ ᱥᱮᱫ
ᱚ ᱤᱭᱟᱹ ᱨᱮ ᱟ. ᱛᱩ ᱤᱭᱟᱹ ᱨᱮ ᱦᱟᱸᱜ ᱟ. ᱛᱩ ᱤᱭᱟᱹ ᱨᱮᱜᱮ ᱢᱮᱱᱟᱜ ᱞᱤᱱᱟ ᱱᱟᱦᱟᱜ ᱱᱤᱛᱚᱜ ᱫᱚ
ᱦᱮᱸ
ᱦᱩᱸ ᱟᱨ ᱟᱯᱮ ᱚᱱᱛᱮ ᱛᱟᱦᱚᱞᱮ ᱫᱚ ᱮᱚᱜ ᱮ ᱥᱮᱬᱟ ᱥᱮᱬᱟ ᱠᱚ ᱪᱟᱥ ᱵᱟᱲᱟᱭᱟ ᱥᱮ ᱤᱱᱠᱟᱹ ᱦᱩᱰᱤᱧ ᱦᱩᱰᱤᱧ ᱠᱚ ᱵᱟᱹᱫᱽ ᱵᱚᱭᱦᱟᱹᱲ ᱠᱚᱨᱮ
ᱱᱚᱛᱮ ᱫᱚ ᱦᱟᱸᱜ ᱥᱮᱬᱟ ᱥᱮᱬᱟᱟᱜ ᱜᱮ ᱪᱟᱥ ᱠᱚᱫᱚ ᱦᱩᱭᱩᱜᱼᱟ
ᱚᱸ
ᱡᱟᱦᱟᱸᱟ ᱜᱮ ᱦᱩᱭᱮᱱ ᱥᱮᱬᱟ ᱥᱮᱬᱟ ᱜᱮ ᱪᱟᱥ ᱦᱩᱭᱩᱜᱼᱟ ᱦᱩᱲᱩ ᱨᱮᱦᱚᱸ ᱥᱮᱬᱟ ᱜᱮᱠᱚ ᱪᱟᱥᱟ ᱱᱟᱦᱟᱜ ᱟᱨ ᱟᱞᱮ ᱥᱮᱫ ᱢᱟ ᱜᱩᱣᱟᱹ ᱵᱟᱜᱟᱱ ᱚᱦᱚᱸ ᱪᱮᱫ ᱵᱟᱝ ᱢᱮᱛᱟᱜᱼᱟ ᱟᱯᱮ ᱥᱮᱫ ᱫᱚ ᱜᱩᱣᱟᱹ ᱵᱚᱱ ᱢᱮᱛᱟᱜᱼᱟ ᱟᱵᱚᱥᱮᱫ ᱫᱚ ᱜᱩᱣᱟᱹ ᱵᱚᱱ ᱢᱮᱛᱟᱜᱼᱟ ᱟᱵᱚ ᱥᱮᱫ ᱫᱚ ᱵᱮᱥᱤᱨ ᱵᱟᱝ ᱱᱟᱦᱟᱜ ᱪᱮᱫ ᱵᱚᱱ ᱢᱮᱛᱟᱜᱼᱟ
ᱚ
ᱦᱳᱭ ᱞᱟᱹᱴᱩ ᱞᱟᱹᱴᱩ ᱚᱱᱟ ᱦᱚᱸ ᱫᱚᱢᱮ ᱞᱟᱹᱴᱩ ᱞᱟᱹᱴᱩ ᱵᱟᱜᱟᱱ ᱢᱮᱱᱟᱜ ᱛᱚ᱾
ᱟᱞᱮ ᱥᱮᱫ ᱫᱚ ᱚᱱᱟ ᱫᱚ ᱵᱟᱹᱪᱩᱜᱼᱟ ᱵᱟᱹᱞᱤᱧ ᱟᱸᱡᱚᱢ ᱵᱟᱲᱟ ᱠᱟᱣᱱᱟ᱾ ᱟᱯᱮ ᱥᱮᱫ ᱫᱚ ᱤᱭᱟᱹ ᱠᱚᱫᱚ ᱯᱮ ᱵᱟᱜᱟᱱ ᱵᱟᱲᱟᱭᱟ ᱥᱮ ᱵᱟᱝ ᱛᱟᱦᱚᱞᱮ ᱤᱭᱟᱹ ᱟᱸᱠ ᱠᱚ?
ᱟᱸᱠ ᱠᱚᱦᱚᱸ ᱛᱟᱦᱮᱸᱱ ᱜᱮᱭᱟ ᱫᱚᱢᱮ ᱞᱟᱹᱴᱩ ᱞᱟᱹᱴᱩ ᱛᱟᱦᱮᱸᱱᱟ ᱟᱸᱠ ᱵᱟᱠ ᱠᱚ᱾ ᱪᱟᱭ ᱠᱚᱫᱚ ᱟᱵᱚ ᱥᱮᱫ ᱫᱚ ᱱᱟᱸᱜ ᱛᱷᱚᱲᱟ ᱯᱷᱟᱨᱟᱠ ᱧᱚᱜ ᱜᱮᱭᱟ ᱥᱟᱹᱜᱤᱧ ᱧᱚᱜ ᱜᱮᱭᱟ᱾ ᱟᱵᱩ ᱫᱚ ᱚᱱᱟ ᱨᱮᱫᱚ᱾ ᱛᱚ ᱱᱟᱦᱟᱜ᱾
ᱦᱩᱸ
ᱟᱭ ᱛᱤᱨᱤᱥ ᱪᱚᱞᱤᱥ ᱠᱤᱞᱳᱢᱤᱴᱟᱨ ᱯᱷᱟᱨᱟᱠ ᱧᱚᱜ ᱨᱮᱱ ᱦᱟᱸᱜ ᱚᱱᱟ ᱠᱚ᱾ ᱪᱟᱭ ᱵᱟᱜᱟᱱ ᱠᱚᱫᱚ ᱢᱮᱱᱟᱜ ᱜᱮᱭᱟ ᱱᱟᱦᱟᱜ᱾ ᱧᱮᱞ ᱫᱚᱦᱟ ᱫᱚᱢᱮ ᱢᱚᱡ ᱧᱮᱞᱚᱜᱼᱟ ᱛᱚ
ᱦᱮᱸ ᱦᱮᱸ᱾ ᱚᱱᱟ ᱧᱮᱞ ᱛᱮᱫᱚ ᱢᱚᱸᱡᱽ ᱜᱮ ᱧᱮᱞᱚᱜᱼᱟ ᱟᱹᱰᱤ ᱥᱮᱬᱟ ᱧᱚᱜ ᱠᱚ ᱪᱟᱥ ᱠᱟ ᱥᱮ ᱚᱱᱟ ᱠᱚᱨᱮ ᱯᱷᱳᱴᱳ ᱦᱚᱢ ᱯᱷᱳᱴᱳ ᱵᱚ᱾ ᱟᱸᱠ ᱠᱷᱤᱪᱟᱹᱣ ᱛᱚᱨᱟᱭᱟ ᱥᱮ ᱵᱟᱝ ᱟᱨᱚ ᱾ ᱚᱸᱰᱮ ᱟᱹᱰᱤ ᱪᱮᱦᱨᱟ ᱧᱮᱞᱚᱜᱼᱟ ᱥᱮ ᱮᱱᱠᱷᱟᱡ ᱫᱚ ᱟᱹᱰᱤ ᱦᱟᱹᱨᱭᱟᱹᱲ ᱜᱮᱭᱟ ᱟᱨ ᱦᱚᱸ᱾ ᱟᱨᱟᱜ ᱜᱮ ᱥᱮ ᱵᱟᱝ?
ᱦᱳᱭ ᱦᱳᱭ᱾ ᱟᱞᱮ ᱫᱤᱥᱚᱢ ᱦᱮᱡ ᱵᱟᱲᱟᱣ ᱟᱠᱟᱱᱟᱵᱮᱱ ᱥᱮ ᱵᱟᱝ ᱱᱟᱦᱟᱜ ᱮᱱᱛᱮ?
ᱦᱮᱸ᱾
ᱟᱞᱮ ᱫᱤᱥᱚᱢ ᱵᱮᱱ ᱦᱮᱡ ᱵᱟᱲᱟ ᱠᱟᱱᱟ ᱥᱮ ᱵᱟᱝ ᱱᱟᱦᱟᱜ ᱛᱮ ᱟᱵᱮᱱ?
ᱵᱟᱞᱤᱧ ᱥᱮᱱ ᱵᱟᱲᱟ ᱟᱠᱟᱱᱟ ᱯᱟᱞᱮ ᱫᱚ ᱟᱯᱮ ᱥᱮᱫ ᱟᱯᱮ ᱫᱚ ᱱᱟᱜ ᱚᱠᱟ ᱥᱮᱫ ᱨᱮ ᱵᱟᱞᱤᱧ ᱵᱩᱡᱷᱟᱹᱣ ᱴᱷᱤᱠ-ᱟ ᱫᱟᱲᱮᱭᱟᱜ ᱠᱟᱱᱟ᱾
ᱟᱞᱤᱧ ᱫᱚ ᱱᱚᱣᱟ ᱪᱟᱭ ᱪᱟᱭ ᱵᱟᱜᱟᱱ ᱠᱚᱵᱤᱱ ᱞᱟᱹᱭ ᱠᱮᱫ ᱫᱚ᱾
ᱦᱩᱸ᱾
ᱦᱳᱭ ᱚᱱᱟ ᱫᱤᱥᱚᱢ ᱨᱮᱱ ᱜᱮ ᱟᱞᱤᱧ ᱫᱚ ᱱᱟᱦᱟᱜ᱾
ᱚᱠᱟ ᱟᱵᱤᱱ ᱫᱚ ᱟᱥᱟᱢ ᱥᱮᱫ ᱨᱮᱱ?
ᱦᱳᱭ ᱚᱱᱟ ᱱᱟᱠᱷᱟ ᱜᱮ ᱱᱟᱦᱟᱜ᱾
ᱚᱻ᱾ ᱟᱯᱮ ᱫᱚ ᱛᱟᱦᱚᱞᱮ ᱫᱟᱠᱟ ᱠᱚᱫᱚ ᱯᱮ ᱡᱚᱢ ᱵᱟᱲᱟ ᱠᱮᱜ-ᱟ ᱥᱮ ᱵᱟᱝ?
ᱱᱚᱱᱛᱮ ᱫᱚ ᱟᱹᱣᱨᱤ ᱦᱩᱭᱮᱱᱟ ᱫᱟᱠᱟ ᱡᱚᱢ ᱠᱚᱫᱚ ᱛᱤᱠᱤᱱ ᱩᱛᱟᱹᱨ᱾
ᱚᱦ ᱛᱟᱦᱚᱞᱮ ᱱᱟᱥᱛᱟ ᱵᱟᱲᱟ ᱠᱟᱱᱟ ᱯᱮ?
ᱦᱮᱸ᱾
ᱟᱸᱡᱚᱢ ᱠᱮᱭᱟ ᱵᱮᱱ ᱦᱮᱸ ᱥᱮᱛᱟᱜ ᱠᱚᱫᱚ ᱪᱟ ᱱᱟᱥᱛᱟ ᱠᱚᱜᱮ ᱦᱮᱸ?
ᱦᱮᱸ᱾ ᱟᱞᱮ ᱱᱚᱛᱮ ᱦᱚᱸ ᱪᱟ ᱱᱟᱥᱛᱟ ᱜᱮᱞᱮ᱾ ᱱᱟᱥᱛᱟ ᱟᱠᱟᱱᱟ ᱱᱟᱦᱟᱜ ᱪᱟ ᱨᱩᱴᱤ ᱠᱚ ᱱᱟᱦᱟᱜ ᱚᱱᱟ ᱛᱮᱜᱮ ᱜᱮ ᱵᱩᱡᱷᱟᱹᱜ᱾ ᱠᱷᱟᱡ ᱫᱚ ᱞᱟᱹᱭ ᱮ ᱟᱞᱮ ᱦᱟᱯᱮ᱾ ᱱᱤᱛᱚᱜ ᱨᱮ ᱪᱮᱫ ᱮᱢ ᱡᱚᱢᱟ ᱵᱤ ᱵᱩᱡᱷᱟᱹᱜ ᱠᱟᱱ ᱠᱷᱟᱡ ᱫᱚ ᱟᱨ ᱠᱟᱹᱴᱤᱡ ᱛᱟᱦᱮ ᱛᱮ ᱡᱚᱢ ᱜᱚᱜ ᱦᱩᱭᱩᱜ-ᱟ ᱱᱟᱦᱟᱜ ᱛᱩᱯᱩᱱ ᱵᱟᱲᱟ ᱠᱟᱛᱮᱫ᱾
ᱦᱳᱭ ᱦᱳᱭ᱾
ᱦᱮᱸ᱾
ᱴᱟᱭᱤᱢ ᱠᱚ ᱦᱩᱭ ᱡᱟᱹᱣᱨᱟᱜ ᱠᱟᱱᱟ ᱱᱟᱦᱟᱜ᱾
ᱦᱮᱸ
ᱟᱸᱡᱚᱢᱮᱣᱟ ᱵᱤᱱ?
ᱢᱟ ᱛᱟᱦᱚᱞᱮ ᱢᱩᱪᱟᱹᱫ ᱵᱮᱲᱟ ᱨᱮ ᱡᱚᱦᱟᱨ ᱜᱮ